ᱦᱮᱞᱳᱣ, ᱦᱮᱸ᱾ ᱦᱮᱸ ᱡᱚᱦᱟᱨ ᱜᱮ᱾ ᱮᱸ ᱟᱸᱡᱚᱢᱚᱜ ᱠᱟᱱᱟ ᱴᱷᱤᱠ ᱴᱷᱟᱠ ᱟ ᱨᱚᱲ?
ᱦᱮᱸ᱾ ᱤᱧᱟᱹᱜ ᱪᱮᱫ ᱞᱮᱠᱟ ᱟᱸᱡᱚᱢᱚᱜ ᱠᱟᱱᱟ?
ᱦᱮᱸ ᱴᱷᱤᱠ ᱜᱮᱭᱟ, ᱢᱟ ᱞᱟᱹᱭ ᱢᱮ᱾
ᱪᱮᱫ ᱞᱮᱠᱟ ᱟᱢᱜᱮ ᱪᱮᱫ ᱞᱮᱠᱟ ᱦᱮᱱᱟᱢᱟ ᱫᱟᱫᱟ?
ᱟᱸᱻ ᱤᱧᱢᱟ ᱱᱚᱜᱼᱚᱭ ᱱᱟᱯᱟᱭ ᱜᱮ ᱦᱟᱸᱜ ᱟᱨ ᱴᱷᱤᱠ ᱜᱤᱭᱟᱹᱧ ᱱᱤᱛᱚᱜ ᱫᱚ᱾ ᱟᱢ ᱜᱮ ᱛᱟᱦᱚᱞᱮ ᱚᱠᱟ ᱞᱮᱠᱟ ᱦᱮᱱᱟᱜ ᱢᱮᱭᱟ?
ᱦᱩᱸᱻ, ᱤᱧ ᱦᱚᱸ ᱱᱟᱯᱟᱭ ᱜᱮ ᱢᱤᱱᱟᱹᱧᱟ ᱱᱤᱛᱚᱜ ᱫᱚ, ᱮᱸᱜ ᱢᱟᱱᱮ ᱱᱟᱯᱟᱭ ᱜᱮ ᱢᱤᱱᱟᱹᱧᱟ ᱱᱤᱛᱚᱜ ᱫᱚ, ᱱᱚᱜᱼᱚᱭ ᱦᱩᱞ ᱢᱟᱦᱟ ᱥᱮᱴᱮᱨᱚᱜ ᱠᱟᱱᱟ, ᱚᱱᱟ ᱤᱫᱤ ᱠᱟᱛᱮᱜ, ᱦᱮᱸ ᱠᱤᱪᱷᱩ ᱥᱟᱯᱲᱟᱣ ᱦᱩᱭᱩᱜ ᱠᱟᱱᱟ ᱢᱤᱫᱴᱤᱡ ᱮᱱᱮᱡ ᱥᱮᱨᱮᱧ ᱠᱚ, ᱚᱱᱟ ᱞᱟᱹᱜᱤᱫ ᱜᱮ᱾
ᱟᱪᱪᱷᱟ ᱟᱪᱪᱷᱟ ᱾ᱦᱩᱞ ᱢᱟᱦᱟ ᱦᱩᱞ ᱢᱟᱦᱟ ᱫᱚ ᱪᱮᱫ ᱠᱟᱱ ᱛᱟᱵᱚᱱᱟ ᱠᱟᱹᱡ ᱵᱟᱲᱟᱭ ᱜᱮᱭᱟᱢ? ᱦᱩᱞ ᱫᱚ, ᱟᱪᱪᱷᱟ, ᱟᱪᱪᱷᱟ, ᱪᱮᱫ ᱞᱮᱠᱟ?
ᱢᱟᱱᱮ, ᱦᱩᱞ ᱢᱟᱦᱟ ᱫᱚ ᱢᱟᱱᱮᱼᱼ ᱦᱩᱞ ᱢᱟᱦᱟ ᱫᱚ ᱥᱮ ᱢᱟᱱᱮ ᱥᱮᱫᱟᱭ ᱮᱸ ᱦᱩᱞ ᱢᱟᱦᱟ ᱫᱚ ᱢᱟᱱᱮ ᱥᱤᱫᱩ, ᱠᱟᱹᱱᱦᱩ ᱢᱟᱱᱮ ᱩᱱᱠᱤᱱᱟᱜ ᱟᱹᱭᱩᱨ ᱛᱮ ᱢᱤᱫᱴᱤᱡ ᱤᱝᱨᱮᱡᱽ ᱢᱤᱫᱴᱤᱡ ᱩᱱᱠᱩ ᱥᱟᱞᱟᱜ ᱠᱚ ᱞᱟᱹᱲᱦᱟᱹᱭ ᱞᱮᱜᱼᱟ, ᱚᱱᱠᱟ ᱦᱩᱭ ᱞᱮᱱᱟ᱾ ᱢᱟᱱᱮ ᱦᱩᱞ, ᱦᱮᱸ᱾
ᱦᱮᱸ ᱦᱮᱸ᱾
ᱢᱟᱱᱮ ᱵᱷᱚᱜᱽᱱᱟᱰᱤ ᱨᱮ, ᱦᱮᱸ᱾ ᱚᱱᱟ ᱦᱟᱥᱟ ᱞᱟᱹᱜᱤᱫ, ᱢᱟᱱᱮ ᱟᱵᱚ ᱡᱚᱠᱷᱚᱱ ᱤᱝᱨᱮᱡᱽ ᱠᱚ ᱦᱮᱡ ᱮᱱᱟ ᱩᱱ ᱥᱚᱢᱚᱭ, ᱢᱟᱱᱮ ᱟᱵᱚ ᱫᱚ ᱟᱹᱰᱤ ᱦᱟᱞᱮ ᱰᱷᱟᱞᱮ ᱨᱮᱵᱚᱱ, ᱪᱷᱟᱞᱟᱣ ᱨᱮᱵᱚᱱ ᱛᱟᱦᱮᱸᱜ ᱠᱟᱱᱟ᱾ ᱛᱚ ᱩᱱᱠᱩ ᱟᱵᱚ ᱴᱷᱮᱱ ᱠᱷᱚᱱ ᱢᱟᱱᱮ ᱡᱚᱛᱚᱣᱟᱜ, ᱦᱟᱥᱟ ᱦᱟᱥᱟ ᱡᱟᱭᱜᱟ ᱠᱚ ᱨᱮᱡ ᱵᱚᱱ ᱛᱟᱦᱮᱸᱫ, ᱥᱟᱶᱛᱮ ᱛᱤᱨᱞᱟᱹ ᱪᱮᱛᱟᱱ ᱨᱮ ᱱᱟᱦᱟᱪᱟᱨ ᱦᱩᱭᱩᱜ ᱛᱟᱦᱮᱸᱫ, ᱱᱚᱝᱠᱟ ᱜᱮ ᱢᱟᱱᱮ, ᱡᱷᱚᱛᱚ ᱛᱮᱜᱮ ᱢᱟᱱᱮ ᱟᱨ ᱡᱟᱦᱟᱱ ᱡᱤᱱᱤᱥ ᱜᱮᱵᱚᱱ ᱦᱟᱛᱟᱣᱟ ᱟᱠᱚ ᱴᱷᱮᱱ ᱚᱱᱟ ᱥᱩᱫ ᱮᱢᱛᱮ, ᱢᱟᱱᱮ ᱢᱟᱱᱮ ᱚᱱᱟ ᱯᱤᱲᱦᱤ ᱪᱮᱛᱟᱱ ᱯᱤᱲᱦᱤ ᱪᱟᱞᱟᱜ ᱤᱫᱤᱜ ᱛᱟᱦᱮᱸᱜ-ᱟ᱾ ᱦᱮᱸ, ᱮᱱᱠᱷᱟᱱ ᱱᱚᱣᱟ ᱠᱚ, ᱦᱮᱸ ᱱᱚᱣᱟ ᱠᱚ ᱡᱟᱛᱮ ᱟᱞᱚ ᱦᱩᱭᱩᱜ ᱢᱟ ᱚᱱᱟ ᱠᱷᱟᱹᱛᱤᱨ ᱛᱮᱜᱮ ᱦᱩᱸ ᱟᱹᱠᱤᱱ ᱦᱟᱱᱮ ᱥᱟᱨᱡᱚᱢ ᱜᱤᱨᱟᱹ ᱫᱤᱥᱚᱢ ᱫᱤᱥᱚᱢ ᱠᱤᱱ ᱮᱢ ᱞᱮᱫᱼᱟ ᱟᱨ ᱤᱱᱟᱹ ᱯᱚᱨᱮ ᱱᱚᱜᱼᱚᱭ ᱟᱴᱷᱨᱚᱥᱚ ᱯᱚᱧᱪᱟᱱᱱᱚ ᱥᱟᱞ ᱨᱮ
ᱟᱪᱪᱷᱟ ᱦᱮᱸ ᱦᱮᱸ ᱢᱟᱱᱮ ᱟᱫᱚ ᱢᱟᱱᱮ ᱟᱹᱭᱩᱨ ᱞᱮ ᱠᱚ ᱛᱟᱦᱮᱸᱠᱤᱱ ᱥᱟᱱᱛᱟᱲ ᱠᱚ ᱦᱮᱸ ᱥᱮ ᱾
ᱦᱮᱸ ᱱᱚᱣᱟ ᱫᱚ ᱥᱟᱱᱛᱟᱲ ᱦᱩᱞ ᱢᱮᱱᱛᱮ ᱜᱮᱵᱚᱱ ᱴᱷᱤᱠᱟᱹᱭᱟ ᱾
ᱟᱨ ᱱᱤᱛ ᱫᱷᱟᱹᱨᱤᱡ ᱛᱮ ᱱᱤᱛᱚᱜ ᱡᱟᱦᱟᱸ ᱟᱵᱚ ᱩᱱ ᱚᱠᱛᱚᱮ ᱡᱟᱦᱟᱸ ᱠᱤᱱᱠᱤᱱ ᱚᱱᱟᱠᱤᱱ ᱤᱭᱟᱹ ᱟᱹᱭᱩᱨ ᱞᱮᱫ ᱠᱚ ᱛᱟᱦᱮᱸ ᱱᱤᱛ ᱫᱷᱟᱹᱨᱤᱡ ᱛᱮ ᱟᱵᱚ ᱦᱚᱸ ᱱᱤᱛᱚᱜᱼᱟ ᱤᱱᱟᱹᱜ ᱵᱚᱱ ᱢᱟᱱᱟᱣ ᱤᱫᱤᱭᱮᱫ ᱜᱮᱭᱟ ᱦᱮᱸ ᱵᱟᱝ?
ᱦᱳᱭ
ᱡᱮ ᱩᱱᱠᱤᱱᱟᱜ ᱦᱳᱭ ᱦᱳᱭ ᱩᱱᱠᱤᱱᱟᱜ ᱟᱹᱭᱩᱨ ᱛᱮ ᱟᱵᱚ ᱱᱤᱛ ᱫᱷᱟᱹᱨᱤᱡ ᱫᱚ ᱵᱟᱠᱷᱟᱡ ᱮᱸ ᱟᱵᱚ ᱱᱚᱰᱮ ᱠᱚ ᱨᱟᱡᱽ ᱠᱮᱭᱟ ᱥᱮ ᱤᱝᱨᱮᱡᱽ ᱠᱚ ᱥᱟᱶ ᱠᱚ ᱞᱟᱹᱲᱦᱟᱹᱭ ᱠᱟᱛᱮᱫ ᱾ ᱱᱤᱛᱚᱜ ᱟᱵᱚ ᱱᱤᱛᱚᱜ ᱦᱟᱸᱜ ᱱᱚᱝᱠᱟ ᱦᱮᱱᱟᱜ ᱵᱚᱱᱟ ᱥᱮ ᱾
ᱦᱳᱭ
ᱦᱮᱸ ᱛᱟᱯᱚᱨᱮ ᱦᱮᱸ ᱢᱟᱹᱭ ᱱᱚᱸᱰᱮ ᱢᱤᱫᱴᱮᱱ ᱤᱧᱤᱧ ᱞᱟᱹᱭᱫᱟ ᱱᱚᱜᱚᱭ ᱡᱮ ᱟᱵᱚ ᱯᱩᱡᱟᱹ ᱠᱚ ᱡᱮᱢᱚᱱᱼᱼ ᱫᱩᱨᱜᱟᱹ ᱯᱩᱡᱟᱹ ᱱᱚᱰᱮ ᱢᱟ ᱡᱷᱚᱛᱚ ᱜᱮᱵᱚᱱ ᱥᱮᱱᱚᱜᱼᱟ, ᱢᱮᱱᱠᱷᱟᱱ ᱟᱵᱚᱣᱟᱜ ᱯᱩᱡᱟᱹ ᱧᱮᱞ ᱞᱟᱹᱜᱤᱫ ᱫᱚ ᱪᱮᱫᱟᱜ ᱵᱟᱠᱚ ᱦᱤᱡᱩᱜ ᱜᱮᱭᱟ?
ᱚᱱᱟ ᱜᱮᱛᱚ, ᱚᱱᱟ ᱨᱮᱱᱟᱜ ᱛᱮᱞᱟᱢᱟ ᱵᱟᱹᱞᱤᱧ ᱞᱟᱹᱭ ᱫᱟᱲᱮᱭᱟᱜ ᱠᱟᱱᱟ ᱪᱮᱫᱟᱜ ᱵᱟᱠᱚ ᱪᱟᱞᱟᱜᱼᱟ?
ᱟᱵᱚ ᱫᱚ ᱦᱮᱸ ᱦᱮᱸ
ᱚᱱᱟ ᱫᱚ ᱦᱮᱸ
ᱦᱳᱭ ᱟᱵᱚ ᱫᱚ ᱟᱵᱚ ᱫᱚ ᱮᱠᱪᱚᱞᱞᱤ ᱢᱟᱱᱮ ᱱᱚᱝᱠᱟ. ᱧ ᱞᱟᱹᱭᱟ ᱡᱟᱦᱟᱸ ᱫᱚ ᱟᱵᱚ ᱫᱚ ᱚᱱᱟ, ᱢᱟᱱᱮ ᱵᱚᱠᱟᱭᱤᱡ ᱞᱮᱠᱟ ᱟᱨᱠᱤ ᱥᱮᱱᱚᱜ ᱟᱵᱚᱱ ᱾ ᱫᱮᱠᱚᱨᱮᱱ ᱵᱚᱸᱜᱟ ᱢᱩᱱᱤ ᱢᱩᱠᱛᱤ ᱢᱟᱦᱟ ᱦᱚᱸᱵᱚᱱ ᱧᱮᱞᱮᱭᱟ ᱠᱤᱱᱛᱩ ᱟᱵᱚᱨᱮᱱ ᱡᱟᱦᱟᱸᱭ ᱩᱱᱠᱩ ᱦᱮᱸ ᱢᱟᱱᱮ ᱵᱚᱸᱜᱟ ᱠᱚ ᱦᱤᱡᱩᱜᱼᱟ ᱥᱮ ᱨᱩᱢᱩᱜ ᱟᱠᱚ, ᱚᱱᱟ ᱧᱮᱞ ᱞᱟᱹᱜᱤᱫ ᱫᱚ ᱠᱤᱱᱛᱩ ᱵᱟᱠᱚ ᱦᱤᱡᱩᱜ ᱜᱮᱭᱟ ᱫᱤᱠᱩ ᱠᱚᱫᱚ ᱵᱟᱠᱚ ᱥᱩᱨᱩᱜ ᱜᱮᱭᱟ ᱠᱤᱱᱛᱩ ᱟᱵᱚ ᱫᱚᱵᱚᱱ ᱱᱚᱜᱼᱚᱭ ᱡᱮᱢᱚᱱ ᱵᱤᱵᱷᱤᱱᱱᱚ ᱡᱟᱭᱜᱟ ᱨᱮᱜᱮ ᱱᱮᱛᱟᱨ ᱢᱟ ᱟᱹᱰᱤ ᱡᱩᱜᱽ ᱡᱩᱜᱽ ᱵᱚᱸᱜᱟ ᱦᱟᱱᱮ ᱥᱴᱮᱡ ᱠᱚ ᱡᱩᱛ ᱮᱸᱜᱼᱟ ᱛᱚ ᱟᱵᱳ ᱡᱚᱛᱚ ᱜᱮ ᱵᱚᱱ ᱪᱟᱞᱟᱜᱼᱟ ᱧᱮᱞ, ᱚᱝᱠᱟ ᱚᱝᱠᱟ ᱮᱠᱪᱩᱞᱞᱤ ᱱᱚᱣᱟ ᱫᱚ ᱠᱤᱱᱛᱩ ᱵᱟᱝᱜᱮ ᱵᱩᱜᱤᱭᱟ ᱡᱮᱢᱚᱱ ᱟᱵᱚ ᱫᱚ ᱟᱵᱚᱣᱟᱜ ᱧᱮᱞ ᱡᱚᱫᱤ ᱵᱟᱠᱚ ᱦᱤᱡᱩᱜᱼᱟ ᱟᱵᱚ ᱫᱚ ᱠᱤᱱᱛᱩ ᱩᱱᱠᱩᱣᱟᱜ ᱧᱮᱞ ᱪᱮᱫᱟᱜ ᱵᱚᱱ ᱪᱟᱞᱟᱜ ᱥᱮ ᱚᱱᱟ ᱫᱚ ᱵᱟᱝ ᱜᱮ ᱴᱷᱤᱠ ᱚᱱᱟ ᱫᱤᱠᱩᱣᱟᱜ ᱯᱚᱨᱚᱵᱽ ᱥᱮ ᱫᱤᱠᱩᱣᱟᱜ ᱢᱤᱫᱴᱮᱱ ᱚᱱᱟ ᱫᱚ ᱤᱭᱟᱹ ᱠᱟᱱ ᱛᱟᱠᱚᱣᱟ ᱚᱱᱩᱥᱴᱷᱟᱱ ᱠᱟᱱ ᱛᱟᱠᱚᱣᱟ ᱯᱩᱡᱟᱹ ᱵᱷᱟᱥᱟ ᱠᱟᱱ ᱛᱟᱠᱚᱣᱟ ᱾ ᱩᱱᱠᱩ ᱜᱮ ᱥᱮᱱ ᱫᱚ ᱴᱷᱤᱠ ᱛᱟᱠᱚᱣᱟ ᱾ ᱟᱨ ᱛᱟᱦᱚᱞᱮ ᱦᱚᱸᱜᱼᱚᱭ ᱡᱮ᱾ ᱦᱮᱸ ᱞᱟᱹᱭ ᱢᱮ
ᱟᱪᱪᱷᱟ ᱫᱟᱫᱟ ᱮᱸ ᱛᱟᱦᱞᱮ ᱡᱟᱦᱟᱸᱭ ᱠᱚ ᱢᱟᱱᱮ ᱟᱵᱚ ᱫᱤᱥᱚᱢ ᱨᱮ ᱞᱟᱹᱜᱤᱫ ᱠᱚ ᱞᱟᱹᱲᱦᱟᱹᱭ ᱞᱮᱜᱼᱟ ᱾
ᱦᱮᱸᱮᱸ
ᱦᱮᱸᱥᱮ ᱩᱱᱠᱩᱣᱟᱜ ᱮᱸ ᱧᱩᱛᱩᱢ ᱠᱚ ᱡᱩᱫᱤ ᱢᱤᱫ ᱵᱟᱨᱭᱟᱢ ᱵᱟᱲᱟᱭ ᱠᱷᱟᱡᱽ? ᱛᱟᱦᱚᱞᱮ ᱠᱟᱹᱴᱤᱡ ᱞᱟᱹᱭ ᱢᱮᱥᱮ ᱾
ᱦᱮᱸ ᱟᱫᱚ ᱦᱚᱳᱭᱛᱳ ᱤᱧ ᱡᱟᱦᱟᱸ ᱛᱤᱱᱟᱹᱧᱟ ᱵᱟᱲᱟᱭᱟ ᱥᱮ ᱡᱟᱦᱟᱸ ᱛᱤᱱᱟᱹᱜᱧ ᱩᱭᱦᱟᱹᱨ ᱫᱟ ᱾ ᱦᱚᱭᱛᱚ ᱡᱩᱫᱤ ᱡᱩᱫᱤ ᱡᱟᱦᱟᱸ ᱴᱷᱮᱱ ᱡᱩᱫᱤ ᱵᱟ ᱵᱟᱹᱧ ᱵᱟᱝ ᱴᱷᱤᱠᱚᱜ ᱠᱟᱱ ᱛᱤᱧᱟᱹ ᱦᱚᱭᱛᱚ ᱠᱟᱹᱴᱤᱡ ᱢᱟᱹᱭᱮᱢ ᱞᱟᱹᱭᱟᱹᱧᱟ ᱦᱮᱸ ᱤᱧ ᱞᱟᱹᱭ ᱟᱹᱫᱤᱧ, ᱟᱨ ᱱᱚᱸᱰᱮ ᱥᱤᱫᱩ ᱠᱟᱹᱱᱩ ᱱᱚᱰᱮ ᱡᱟ ᱱᱚᱰᱮ ᱦᱮᱸᱱᱟᱜ ᱠᱤᱱᱟ ᱪᱟᱸᱫᱽ ᱵᱷᱳᱭᱨᱚᱵᱽ ᱛᱟᱯᱚᱨᱮ ᱛᱤᱞᱠᱟᱹ ᱢᱟᱹᱡᱷᱤ ᱦᱮᱱᱟᱜ ᱠᱟᱫᱮᱭᱟ ᱢᱟᱱᱮ ᱤᱧᱟᱹᱜ ᱩᱭᱦᱟᱹᱨ ᱛᱮᱫᱚ ᱟᱨᱦᱚᱸ ᱦᱮᱱᱟᱜ ᱠᱚᱣᱟ ᱟᱭᱢᱟ ᱜᱮ ᱠᱤᱱᱛᱩ ᱟᱨᱚᱣᱟᱜ ᱧᱩᱛᱩᱢ ᱫᱚ ᱦᱟᱸᱜ ᱵᱟᱝᱤᱧ ᱩᱭᱦᱟ. ᱨᱫᱟ ᱡᱩᱫᱤ ᱢᱟ. ᱭ ᱟᱢᱜᱮ ᱡᱩᱫᱤᱢ ᱩᱭᱦᱟᱹᱨ ᱧᱟᱢᱮᱫ ᱠᱷᱟᱱ ᱫᱚ ᱠᱟᱹᱴᱤᱡ ᱟᱢᱜᱮ ᱠᱟᱹᱴᱤᱡ ᱞᱟᱹᱭ ᱚᱜᱠᱟᱜ ᱢᱮᱥᱮ
ᱚᱠᱟᱠᱚ ᱧᱩᱛᱩᱢᱮᱢ ᱞᱟᱹᱭᱠᱮᱜᱼᱟ ᱟᱹᱰᱤ ᱢᱟᱱᱮ ᱢᱤᱫ ᱟᱹᱰᱤᱜᱟᱜᱤᱧ ᱟᱸᱡᱚᱢ ᱠᱮᱜᱼᱟ ᱛᱚ ᱮᱸᱜ ᱯᱷᱩᱞᱚ ᱡᱷᱟᱱᱚ ᱦᱚᱸᱠᱤᱱ ᱛᱟᱸᱦᱮᱜ ᱠᱟᱱᱟ
ᱟᱪᱪᱷᱟ ᱟᱪᱪᱷᱟ ᱦᱳᱭ
ᱦᱳᱭ ᱟᱨ ᱦᱩᱸ ᱪᱟᱸᱫᱽ ᱵᱷᱟᱭᱨᱚ ᱟᱜ ᱧᱩᱛᱩᱢ ᱵᱤᱱ ᱞᱟᱹᱭ ᱠᱟᱜ-ᱟ?
ᱚᱸᱭᱮ ᱵᱟᱝ ᱜᱮ ᱞᱮᱭᱵᱤᱱ
ᱦᱳᱭ ᱦᱳᱭ ᱪᱟᱸᱫᱽ, ᱵᱷᱟᱭᱨᱳᱵᱽ, ᱵᱤᱨᱥᱟ ᱢᱩᱱᱰᱟ ᱦᱮᱸ ᱩᱱᱠᱩᱩ ᱩ ᱩᱝᱠᱩ ᱠᱚᱦᱚᱸ ᱠᱚ ᱞᱟᱹᱲᱦᱟᱹᱭ ᱞᱮᱜᱼᱟ
ᱦᱮᱸ ᱟᱵᱚᱣᱟᱜ ᱫᱤᱥᱚᱢ ᱞᱟᱹᱜᱤᱫ ᱛᱮ ᱦᱮᱸ ᱥᱮ?
ᱦᱳᱭ ᱟᱫᱚ ᱱᱤᱛᱚᱜ ᱫᱚ ᱢᱟᱱᱮ ᱱᱩᱠᱩ ᱠᱚ ᱢᱟᱱᱮ ᱩᱱᱟᱹᱜ ᱢᱟᱱᱮ ᱟᱵᱚ ᱚᱠᱟ ᱠᱚᱨᱮ ᱵᱚᱱ, ᱚᱠᱟ ᱢᱟᱱᱮ ᱯᱚᱛᱚᱵ ᱠᱚᱨᱮ ᱵᱚᱱ ᱚᱞᱚᱜ ᱯᱟᱲᱦᱟ ᱠᱟᱱᱟ ᱢᱮᱱᱠᱷᱟᱱ ᱱᱩᱠᱩᱣᱟᱜ ᱩᱱᱟᱹᱜ ᱪᱷᱟᱯᱟᱣ ᱫᱚ ᱵᱟᱹᱱᱩᱜ ᱛᱟᱠᱚᱣᱟ ᱾ᱚᱱᱟ ᱠᱷᱟᱹᱛᱤᱨ ᱛᱮᱜᱮ ᱱᱚᱣᱟ ᱱᱚᱣᱟ ᱩᱱᱠᱩᱣᱟᱜ ᱩᱱᱟᱹᱜ ᱱᱟᱜᱟᱢ ᱫᱚ ᱢᱟᱱᱮ ᱩᱱᱟᱹᱜ ᱵᱟᱵᱚᱱ ᱵᱟᱲᱟᱭᱟ᱾
ᱦᱩᱸ ᱦᱩᱸ ᱟᱫᱚ ᱢᱟ. ᱭ ᱱᱚᱣᱟ ᱠᱚᱫᱚ ᱪᱷᱟᱯᱟ ᱞᱟᱜ ᱛᱤ ᱠᱟᱱᱟᱭ ᱪᱮᱫᱟᱜ ᱥᱮ ᱱᱤᱛᱚᱜ ᱟᱵᱚ ᱠᱚ ᱦᱚᱸ ᱢᱟᱱᱮ ᱱᱤᱛᱚᱜ ᱟᱨᱚ ᱢᱟᱹᱭ ᱵᱟᱹᱵᱩ ᱛᱟᱠᱚ ᱡᱟᱦᱟᱸᱭ ᱠᱚ ᱟᱨᱚ ᱦᱩᱰᱤᱧ ᱡᱮᱱᱟᱨᱮᱥᱮᱱ ᱦᱮᱱᱟᱜ ᱠᱚᱣᱟ ᱩᱱᱠᱩ ᱛᱚ ᱦᱟᱸᱜ ᱵᱟᱠᱚ ᱵᱩᱡᱷᱟᱹᱣ ᱫᱟᱲᱮᱭᱟᱜᱼᱟ ᱥᱮ ᱩᱱᱠᱩ ᱢᱟᱱᱮ ᱚᱱᱟ ᱠᱚ ᱯᱟᱲᱦᱟᱣ ᱛᱮᱠᱚ ᱯᱟᱲᱦᱟᱣ ᱧᱟᱢ ᱞᱮᱠᱷᱟᱡ ᱟᱠᱚ ᱫᱚᱠᱚ ᱢᱟᱱᱮ ᱠᱚ ᱢᱚᱱᱮᱭᱟ ᱡᱮ ᱟᱵᱚᱣᱟᱜ ᱱᱚᱣᱟ ᱫᱤᱥᱚᱢ ᱞᱟᱹᱜᱤᱫ ᱛᱮ ᱟᱵᱚ ᱢᱟᱱᱮ ᱚᱠᱚᱭ ᱠᱚᱠᱚ ᱞᱟᱹᱲᱦᱟᱹᱭᱟ ᱫᱟ ᱥᱮ ᱪᱮᱫ ᱞᱮᱠᱟᱛᱮ ᱪᱮᱜᱠᱟ ᱱᱟᱦᱟᱪᱟᱨ ᱦᱚᱪᱚᱜ ᱠᱟᱱ ᱛᱟᱦᱮᱸᱟᱵᱚᱱ ᱩᱱ ᱚᱠᱛᱚ ᱨᱮ ᱟᱨᱠᱤ ᱤᱝᱨᱮᱡᱽ ᱠᱚᱴᱷᱮᱱ ᱥᱮ ᱩᱱᱠᱩ ᱥᱟᱦᱚᱥ ᱠᱚ ᱧᱟᱢ ᱠᱮᱜ ᱛᱮ ᱟᱵᱚ ᱱᱚᱣᱟ ᱟᱹ ᱡᱮ ᱢᱮᱴᱟᱝ ᱱᱟᱦᱟᱪᱟᱨ ᱠᱷᱚᱱᱟᱜ ᱩᱯᱟᱹᱭ ᱵᱚᱱ ᱧᱟᱢ ᱠᱮᱜᱟ ᱢᱮᱱᱛᱮ ᱟᱨᱠᱤ
ᱦᱳᱭ ᱛᱟᱦᱚᱞᱮ ᱟᱪᱪᱷᱟ ᱫᱟᱫᱟ ᱢᱤᱜᱴᱤᱜ ᱠᱩᱠᱞᱤᱧ ᱫᱚᱦᱚᱭᱟ ᱟᱢ ᱴᱷᱮᱱ ᱦᱮᱸ ᱢᱟᱱᱮ ᱤᱝᱨᱮᱡᱽ ᱠᱚ ᱥᱟᱥᱚᱱ ᱟᱠᱟᱜᱼᱟ ᱥᱟᱥᱚᱱ ᱟᱠᱟᱜᱼᱟ ᱠᱚ ᱦᱮᱸᱥᱮ ᱢᱟᱱᱮ ᱥᱟᱥᱚᱱ ᱞᱮᱜ ᱵᱚᱱᱟ ᱠᱚ ᱟᱨ ᱱᱚᱣᱟ ᱢᱟᱱᱮ ᱛᱤᱱᱟᱹᱜ ᱢᱟᱱᱮ ᱢᱤᱫ ᱵᱟᱨᱭᱟ ᱵᱷᱟᱹᱜᱤ ᱞᱟᱹᱭ ᱢᱮ ᱟᱨ ᱢᱤᱫ ᱵᱟᱨᱭᱟ ᱵᱟᱹᱲᱤᱡ ᱞᱟᱹᱭ ᱢᱮ ᱡᱩᱫᱤᱢ ᱵᱟᱲᱟᱭ ᱠᱷᱟᱡ ᱦᱮᱸ ᱦᱩᱸ
ᱛᱤᱱᱟᱹᱜ ᱠᱚ ᱥᱟᱥᱚᱱ ᱠᱟᱜ ᱵᱚᱱᱟ
ᱦᱳᱭ ᱢᱟᱱᱮ ᱮᱸᱜ ᱥᱟᱥᱚᱱ ᱠᱮᱜ ᱵᱚᱱᱟ ᱠᱚ ᱢᱤᱫᱴᱤᱡ ᱢᱟᱱᱮ ᱟᱵᱚ ᱠᱷᱟᱹᱛᱤᱨ ᱪᱮᱫ ᱢᱟᱱᱮ ᱱᱚᱝᱠᱟ ᱦᱚᱸᱠᱚ ᱩᱭᱦᱟᱹᱨ ᱠᱟᱜᱼᱟ ᱥᱮ ᱤᱝᱨᱮᱡᱽ ᱡᱮ ᱱᱩᱠᱩ ᱵᱷᱟᱨᱚᱛ ᱫᱤᱥᱚᱢ ᱨᱮ ᱮᱜ ᱴᱤᱡ ᱱᱟᱯᱟᱭ ᱦᱩᱭᱩᱜ ᱢᱟ ᱟᱨ ᱢᱤᱫ ᱱᱟᱯᱟᱭᱟᱜ ᱦᱚᱸ ᱞᱟᱹᱭᱢᱮ ᱟᱨ ᱠᱤᱪᱷᱩ ᱵᱟᱹᱲᱤᱡᱟᱜ ᱦᱚᱸ ᱞᱟᱹᱭᱢᱮ ᱡᱮ ᱪᱮᱫ ᱵᱟᱹᱲᱤᱡ ᱠᱚ ᱠᱚ ᱠᱟᱹᱢᱤᱭ ᱠᱟᱜᱼᱟ ᱡᱟᱛᱮ ᱟᱵᱚ ᱵᱟᱵᱚᱱ ᱠᱩᱥᱤ ᱠᱟᱜᱼᱟ
ᱟᱫᱚ ᱦᱮᱸ
ᱛᱤᱱᱟᱹᱜ ᱮᱢ ᱵᱟᱲᱟᱭ ᱠᱷᱟᱡ
ᱟᱫᱚ ᱦᱚᱳᱭᱛᱳ ᱩᱱᱟᱹᱜᱴᱟ ᱵᱟᱹᱧ ᱵᱟᱲᱟᱭ ᱨᱮᱦᱚᱸ ᱟᱫᱚ ᱱᱚᱝᱠᱟ ᱵᱟᱹᱲᱤᱡ ᱞᱮᱠᱟ ᱛᱮᱫᱚ ᱱᱚᱝᱠᱟ ᱟᱵᱚ ᱛᱤᱨᱞᱟᱹ ᱠᱚ ᱪᱮᱛᱟᱱ ᱨᱮ ᱟᱹᱰᱤᱜᱮ ᱱᱟᱦᱟᱪᱟᱨ ᱟᱠᱚᱣᱟᱜ ᱱᱟᱦᱟᱪᱟᱨ ᱟᱠᱚᱣᱟᱜ ᱢᱟᱨᱡᱤ ᱟᱠᱚᱣᱟᱜ ᱵᱩᱪᱩ ᱟᱠᱚᱣᱟᱜ ᱠᱚ ᱪᱟᱞᱟᱣ ᱠᱮᱫᱟ ᱤᱱᱟᱹ ᱠᱟᱨᱚᱱᱛᱮ ᱟᱵᱚ ᱢᱟᱱᱮ ᱮᱢᱚᱱ ᱵᱷᱟᱵᱛᱮ ᱟᱵᱚ ᱵᱚᱱᱼᱼ ᱚᱱᱟ ᱤᱭᱟᱹ ᱵᱚᱱ ᱵᱩᱡᱷᱟᱹᱣ ᱠᱮᱫᱟ ᱡᱟᱦᱟᱸ ᱫᱚ ᱟᱹᱰᱤ ᱪᱮᱫ ᱤᱧ ᱞᱟᱹᱭᱟ ᱢᱟᱱᱮ ᱢᱟᱭᱟᱢ ᱟᱨᱠᱤ ᱞᱚᱞᱚᱭᱮᱱᱟ ᱟᱨᱠᱤ ᱡᱟᱦᱟᱸ ᱫᱚ ᱤᱱᱟᱹ ᱠᱷᱟᱹᱛᱤᱨ ᱛᱮ ᱟᱵᱚ ᱩᱱᱠᱩ ᱥᱟᱶᱛᱮ ᱞᱟᱹᱲᱦᱟᱹᱭᱼᱼ ᱛᱮᱵᱚᱱ ᱵᱟᱫᱽᱫᱷᱚ ᱞᱮᱱ ᱛᱟᱦᱮᱸᱜᱼᱟ᱾ ᱟᱨ ᱡᱩᱫᱤ ᱵᱩᱜᱤᱭᱟᱜ ᱠᱷᱟᱡ ᱫᱚ ᱦᱭᱛᱚᱻ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜᱼᱟ, ᱠᱟᱱᱟ ᱡᱩᱫᱤ ᱟᱢ ᱜᱮᱢ ᱞᱟᱹᱭ ᱠᱷᱟᱡ ᱫᱚ ᱟᱢ ᱡᱩᱫᱤᱢ ᱵᱟᱲᱟᱭ ᱠᱷᱟᱡ ᱫᱚ ᱟᱢ ᱜᱮ ᱛᱟᱦᱚᱞᱮ ᱞᱟᱹᱭ ᱢᱮ?
ᱟᱪᱪᱷᱟ ᱦᱮᱸ ᱵᱩᱜᱤᱭᱟᱜ ᱫᱚ ᱰᱷᱮᱨ ᱫᱚ ᱦᱟᱸᱜ ᱩᱱᱟᱹᱜ ᱫᱚ᱾ ᱮ ᱞᱟᱹᱭ ᱞᱮᱠᱷᱟᱱ ᱫᱚ ᱩᱱᱟᱹᱜ ᱫᱚ ᱵᱟᱹᱱᱩᱜᱼᱟ᱾ ᱮᱱᱛᱮ ᱨᱮᱦᱚᱸ ᱢᱤᱫ ᱵᱟᱨᱭᱟᱧ ᱵᱟᱲᱟᱭᱟ ᱚᱱᱟ ᱠᱚᱜᱮ ᱱᱟᱸᱜ ᱤᱧ ᱞᱟᱹᱭᱮᱫᱼᱟ, ᱢᱟᱱᱮ ᱢᱟᱱᱮ ᱯᱟᱹᱦᱤᱞ ᱫᱚ ᱡᱮᱢᱚᱱ ᱟᱵᱚ ᱫᱚ ᱢᱤᱫᱴᱤᱡᱼᱼ ᱚᱞᱚᱜ ᱯᱟᱲᱦᱟᱣ ᱵᱟᱵᱚᱱ ᱵᱟᱲᱟᱭ ᱛᱟᱦᱮᱸᱜ ᱦᱮᱸᱥᱮ ᱛᱚ ᱩ. ᱱᱠᱩ ᱟᱛᱮᱫ ᱜᱮ ᱢᱟᱱᱮ ᱚᱞᱚᱜ ᱯᱟᱲᱦᱟᱣ ᱫᱚ ᱮᱦᱚᱵ ᱞᱮᱱᱟ ᱠᱟᱹᱴᱤᱡ᱾ ᱟᱨᱦᱚᱸ ᱢᱟᱱᱮ ᱦᱳᱭ ᱟᱨᱦᱚᱸ ᱢᱟᱱᱮ ᱡᱟᱢᱟ ᱠᱚᱦᱚᱸ ᱚᱱᱠᱟ ᱵᱟᱝ ᱛᱟᱦᱮᱸᱜ ᱠᱟᱱᱟ᱾
ᱦᱩᱸ ᱦᱩᱸ᱾
ᱦᱮᱸᱥᱮ ᱩᱱᱠᱩ ᱢᱟᱱᱮ ᱮᱼᱼ ᱩᱱᱠᱩ ᱟᱵᱚᱣᱟᱜ ᱛᱟᱞᱟ ᱛᱮᱜᱮ ᱩᱱᱠᱩ ᱢᱟᱱᱮ ᱟᱵᱚ ᱡᱟᱢᱟ ᱵᱮᱱᱟᱣ ᱠᱚᱠᱚ ᱪᱮᱫᱟᱜ ᱵᱚᱱᱛᱮ ᱟᱵᱚ ᱡᱟᱢᱟᱼᱼ ᱠᱚ ᱦᱚᱨᱚᱜᱫ ᱵᱚᱱᱟ, ᱵᱟᱝ ᱢᱟᱲᱟᱝ ᱫᱚ ᱟᱵᱚ ᱡᱟᱢᱟᱼᱼ ᱵᱮᱱᱟᱣ ᱠᱚᱫᱚ ᱢᱟᱱᱮ ᱡᱟᱢᱟ ᱠᱚᱫᱚ ᱢᱟᱱᱮ ᱯᱟᱹᱦᱤᱞ ᱫᱚ ᱵᱟᱠᱚ ᱦᱚᱨᱚᱜ ᱛᱟᱦᱮᱸᱫᱼᱟ ᱚᱱᱟ ᱠᱚᱠᱚ ᱵᱮᱱᱟᱣ ᱠᱮᱜᱼᱟ
ᱦᱚᱨᱤᱱ ᱦᱟᱨᱛᱟ ᱦᱚᱨᱤᱱ ᱦᱟᱨᱛᱟ ᱠᱚᱛᱮ ᱠᱚ ᱵᱟ‌ᱼᱼ
ᱦᱳᱭ ᱦᱳᱭ ᱦᱳᱭ ᱦᱳᱭ ᱚᱱᱟᱼᱼ ᱮ ᱥᱟᱠᱟᱢ ᱨᱮᱱᱟᱜ ᱥᱟᱠᱟᱢ ᱠᱚᱛᱮ ᱠᱚ ᱵᱟᱸᱫᱮ ᱠᱚᱜ ᱛᱟᱦᱮᱸᱜᱼᱟ ᱯᱟᱴᱷᱮᱠᱜ ᱛᱟᱦᱮᱸᱜᱼᱟ ᱠᱚ᱾ ᱦᱳᱭ ᱚᱱᱟ ᱠᱚᱜᱮ ᱠᱚ ᱢᱟᱱᱮ ᱚᱱᱟ ᱠᱚ ᱱᱤᱛᱚᱜ ᱡᱟᱦᱟᱸ ᱡᱟᱢᱟ ᱠᱚ ᱱᱚᱜᱼᱚᱭ ᱱᱤᱛᱚᱜ ᱫᱷᱟᱹᱵᱤᱡ ᱦᱚᱸ ᱱᱚᱝᱠᱟ ᱱᱚᱜᱼᱚᱭ ᱱᱟᱯᱟᱭ ᱜᱮ ᱡᱟᱢᱟ ᱠᱚ ᱨᱚᱠᱚᱢ ᱨᱚᱠᱚᱢᱟᱜ ᱩᱰᱩᱠᱚᱜ ᱠᱟᱱᱟ ᱪᱮᱫ ᱤᱫᱤ ᱠᱮᱫ ᱛᱮᱵᱚᱱ
ᱦᱳᱭ ᱦᱳᱭ ᱦᱳᱭ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
ᱛᱟᱯᱚᱨᱮ ᱦᱳᱭ ᱟᱨᱚᱼᱼ ᱩᱱ ᱚᱠᱛᱚ ᱨᱮ ᱩᱱᱠᱩᱣᱟᱜ ᱡᱟᱦᱟᱸ ᱫᱚ ᱮᱼᱼ ᱦᱳᱭᱛᱚ ᱢᱟᱱᱮ ᱪᱮᱫ ᱞᱤᱧ ᱞᱟᱹᱭᱼᱟ, ᱡᱟᱦᱟᱸ ᱨᱚᱲ ᱠᱚ ᱦᱭᱛᱳ ᱨᱚᱲ ᱠᱚᱫᱚ ᱚᱼᱼ ᱛᱟᱯᱚᱨᱮ ᱤᱝᱞᱤᱥ ᱚᱞ ᱠᱚᱼᱼ ᱱᱤᱛᱚᱜ ᱦᱸ ᱦᱭ ᱩᱱᱠᱩ ᱠᱚ ᱠᱚᱦᱚᱸ ᱠᱤᱪᱷᱩ ᱚᱱᱟ ᱟᱠᱚ ᱢᱟᱱᱮ ᱤᱛᱩᱱ ᱟᱥᱲᱟ ᱠᱚ ᱚᱸᱰᱮ ᱠᱷᱚᱱᱟᱜ ᱤᱭᱟᱹ ᱠᱚ ᱤᱭᱟᱹ ᱞᱮᱫ ᱛᱟᱦᱮᱸᱜ-ᱟ ᱟᱨᱠᱤ ᱡᱟᱦᱟᱸ ᱫᱚ ᱡᱟᱦᱟᱸ ᱟᱢᱮᱢ ᱞᱟᱹᱭ ᱦᱚᱪᱚ ᱠᱮᱫᱟ ᱡᱮ ᱚᱞ ᱟᱹᱰᱤ ᱜᱟᱱᱜᱮ ᱩᱱᱠᱩ ᱴᱷᱮᱱ ᱠᱷᱚᱱᱟᱜᱼᱼ ᱪᱮᱫ ᱦᱚᱸᱵᱚᱱ ᱪᱮᱫ ᱠᱟᱫᱟ ᱟᱨ ᱟᱵᱚ ᱪᱮᱛᱟᱱ ᱨᱮ ᱱᱟᱦᱟᱪᱟᱨ ᱠᱚ ᱪᱟᱞᱟᱣ ᱠᱟᱫᱟ ᱟᱨᱠᱤ᱾
ᱦᱳᱭ ᱰᱷᱮᱨ ᱫᱚ ᱱᱟᱦᱟᱪᱟᱨ ᱜᱮᱠᱚ ᱪᱟᱹᱞᱟᱩ ᱟᱠᱟᱜᱼᱟ
ᱦᱳᱭ ᱦᱳᱭ᱾ ᱟᱵᱚ ᱱᱚᱣᱟ ᱡᱤᱞ ᱛᱤᱨᱞᱟᱹ ᱠᱚ ᱪᱮᱛᱟᱱ ᱨᱮ ᱱᱟᱦᱟᱪᱟᱨ ᱤᱱᱟᱹ ᱠᱚ ᱵᱟᱵᱚᱱ ᱥᱟᱦᱟᱣ ᱫᱟᱲᱮᱭᱟᱜ ᱛᱮᱜᱮ ᱛᱚ ᱱᱚᱜᱼᱚᱭ, ᱡᱮ ᱢᱤᱫᱴᱮᱱ ᱦᱩᱞ ᱵᱚᱱ ᱰᱟᱠᱟᱣ ᱠᱮᱫᱟ ᱥᱮ ᱩᱱᱠᱩ ᱥᱟᱶᱛᱮ ᱞᱟᱹᱲᱦᱟᱹᱭ ᱞᱟᱹᱜᱤᱫ ᱵᱚᱱᱼᱼ ᱵᱚᱲᱦᱮᱭᱮᱱᱟ ᱡᱮ ᱟᱵᱚ ᱟᱵᱚ ᱢᱟᱼᱼ ᱦᱚᱸ ᱟᱵᱚ ᱦᱚᱸᱵᱚᱱ ᱠᱷᱚᱡᱚᱜᱼᱟ ᱦᱚᱸ ᱡᱮ ᱟᱵᱚ ᱴᱷᱮᱱ ᱦᱮᱡ ᱠᱟᱛᱮ ᱟᱵᱚ ᱜᱮᱵᱚᱱ ᱱᱟᱦᱟᱪᱟᱨ ᱦᱚᱪᱚᱜ ᱠᱟᱱᱟ ᱟᱨᱠᱤᱼᱼ
ᱦᱳᱭ
ᱟᱨ ᱟᱵᱚ ᱵᱚᱱ ᱱᱚᱸᱰᱮ ᱠᱷᱚᱱᱟᱜ ᱜᱮ ᱩᱱᱠᱩ ᱵᱚᱱ ᱞᱟᱜᱟ ᱥᱟᱺᱜᱤᱧ ᱠᱮᱫ ᱠᱚᱣᱟ ᱟᱨ
ᱦᱩᱸ
ᱱᱚᱣᱟ ᱵᱷᱟᱨᱚᱛ ᱫᱤᱥᱚᱢ ᱨᱮ
ᱦᱮᱸ ᱟᱨᱦᱚᱸ ᱧᱮᱞᱚᱜᱚᱜ ᱛᱟᱦᱮᱸᱫᱼᱟ ᱟᱨᱦᱚᱸ ᱧᱮᱞᱚᱜᱚᱜ ᱛᱟᱦᱮᱸᱫᱼᱟ ᱢᱟᱱᱮ ᱰᱟᱹᱟᱝᱨᱤ ᱢᱮᱨᱚᱢ ᱠᱚᱦᱚᱸ ᱠᱚ ᱟᱹᱛᱠᱤᱨ ᱠᱚ ᱛᱟᱦᱮᱸᱫᱼᱟ ᱟᱨ ᱦᱩᱲᱩ ᱪᱟᱣᱞᱮ ᱠᱚᱢᱟᱼᱼ ᱨᱮᱹᱞ ᱜᱟᱹᱰᱤ ᱨᱮᱹᱞ ᱰᱟᱦᱟᱨ ᱥᱮᱫ ᱚᱱᱠᱟ ᱵᱮᱱᱟᱣ ᱞᱮᱜ-ᱟ ᱠᱚ᱾ ᱚᱱᱮ ᱠᱟᱴᱷ ᱨᱮᱱᱟᱜ ᱠᱚᱭᱞᱟ ᱠᱚᱛᱮᱱᱟᱜ ᱚᱱᱟ ᱠᱚ ᱟᱛᱮᱫ ᱠᱚ ᱤᱫᱤᱭᱮᱜ ᱛᱟᱦᱮᱸᱜ-ᱟ ᱟᱠᱚᱣᱟᱜ ᱫᱤᱥᱚᱢ ᱛᱮ᱾
ᱟᱪᱪᱷᱟ
ᱦᱩᱸ, ᱟᱵᱚ ᱟᱵᱚᱨᱮᱱ ᱠᱚᱢᱟ ᱠᱚ ᱞᱟᱹᱲᱦᱟᱹᱭ ᱞᱮᱜ-ᱟ ᱥᱤᱫᱩ ᱠᱟᱹᱱᱩ ᱠᱚᱢᱟ ᱟᱸᱜ ᱥᱟᱨ, ᱟᱸᱜ ᱥᱟᱨ ᱠᱟᱹᱯᱤ ᱟᱛᱮᱫ᱾ ᱤᱝᱨᱮᱹᱡᱽ ᱠᱚᱢᱟ ᱥᱮᱸᱜᱮᱞ ᱴᱩᱴᱤ ᱠᱚ ᱟᱛᱮᱫ ᱵᱚᱱᱫᱩᱠ ᱠᱚ ᱟᱛᱮᱫ᱾ ᱚᱱᱟ ᱠᱚ ᱟᱛᱮᱫ ᱠᱚ ᱞᱟᱹᱲᱦᱟᱹᱭ ᱞᱮᱜ-ᱟ ᱦᱮᱸ ᱥᱮ᱾ ᱦᱩᱸ ᱟᱵᱚ ᱨᱮᱱ ᱥᱤᱫᱩ ᱠᱟᱹᱱᱦᱩ ᱵᱟᱠᱤᱱ ᱥᱤᱫᱩ ᱠᱟᱹᱱᱦᱩ ᱠᱚ ᱥᱟᱶᱛᱮ ᱟᱨᱦᱚᱸ ᱢᱮᱱᱟᱜ ᱠᱚᱣᱟ ᱦᱩᱞᱜᱟᱹᱨᱭᱟᱹ ᱠᱚ ᱩᱝᱠᱩ ᱠᱚᱦᱚᱸ ᱵᱟᱠᱚ ᱛᱟᱭᱚᱢ ᱥᱮ ᱞᱟᱹᱲᱦᱟᱹᱭ ᱠᱚᱨᱮ ᱠᱚ ᱵᱩᱲᱦᱟᱹᱭ ᱠᱟᱱᱟ ᱦᱳᱭ᱾ ᱦᱩᱸ, ᱟᱪᱪᱷᱟ ᱫᱟᱫᱟ ᱟᱫᱚ ᱫᱟᱫᱟ ᱮᱸ, ᱢᱤᱫᱴᱤᱡ ᱠᱩᱠᱞᱤᱧ ᱫᱚᱦᱚᱭᱮᱜ-ᱟ ᱦᱮᱸ ᱥᱮ᱾ ᱟᱪᱪᱷᱟ ᱱᱚᱜ-ᱚᱭ ᱟᱵᱚ ᱱᱚᱜ-ᱚᱭ, ᱮ ᱦᱮᱸ ᱟᱵᱚ ᱢᱟ ᱟᱴᱷᱨᱚᱥᱚ ᱮᱸᱜ ᱢᱟᱱᱮ ᱩᱱᱤᱥᱥᱚ ᱥᱟᱛᱪᱚᱞᱞᱤᱥ ᱥᱟᱞᱨᱮ ᱵᱷᱟᱨᱚᱛ ᱥᱟᱫᱷᱤᱱ ᱞᱮᱱᱟ᱾ ᱦᱮᱸ ᱮᱸ ᱤᱱᱟᱹ ᱯᱚᱨᱮ ᱟᱵᱚ ᱢᱟᱱᱮ ᱟᱢᱢᱟᱜ ᱞᱮᱠᱟᱛᱮ ᱦᱮᱸ ᱟᱢ ᱪᱮᱫ ᱞᱮᱠᱟᱢ ᱢᱟᱱᱮᱭᱟ ᱱᱤᱛᱳᱜ ᱠᱤ ᱟᱢ ᱥᱟᱫᱷᱤᱱ ᱨᱮ ᱢᱮᱱᱟᱢᱟ ᱥᱮ ᱚᱝᱠᱟᱢ ᱵᱩᱡᱷᱟᱹᱣᱮᱜ-ᱟ ᱢᱟᱱᱮ ᱡᱟᱸᱦᱟᱱᱟᱜ ᱚᱝᱠᱟ? ᱥᱮ ᱚᱝᱠᱟ ᱦᱚᱸ ᱢᱮᱱᱟᱜ-ᱟ ᱡᱮ ᱟᱢ ᱱᱚᱝᱠᱟ ᱥᱟᱹᱫᱷᱤᱱ ᱢᱤᱫᱴᱤᱡ ᱥᱟᱹᱫᱷᱤᱱ ᱤᱛᱟᱹ ᱠᱤ ᱵᱟᱢ ᱧᱟᱢᱮᱜ-ᱟ?
ᱟᱫᱚ ᱤᱧᱟᱹᱜ ᱵᱩᱡᱷᱟᱹᱣ ᱞᱮᱠᱟ ᱛᱮ ᱱᱚᱣᱟ ᱫᱚ ᱱᱚᱣᱟ ᱤᱫᱤ ᱠᱟᱛᱮᱫ ᱫᱚ ᱤᱧ ᱫᱚ ᱦᱟᱸᱜ ᱟᱸᱻ ᱩᱱᱟᱹᱜ ᱴᱟ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ᱾ ᱡᱩᱫᱤ ᱟᱢᱜᱮ ᱡᱩᱫᱤᱢ ᱞᱟᱹᱭ ᱞᱮᱠᱷᱟᱱ ᱫᱚ ᱵᱷᱟᱜᱮᱜ-ᱟ᱾
ᱟᱪᱪᱷᱟ᱾ ᱮᱸ ᱥᱟᱫᱷᱤᱱ ᱢᱟᱱᱮ ᱥᱟᱹᱫᱷᱤᱱ ᱢᱟᱲᱟᱝ ᱞᱮᱠᱟ ᱫᱚ ᱦᱩᱭᱩᱜ ᱠᱟᱱᱟ ᱱᱚᱜ-ᱚᱭ ᱛᱤᱨᱞᱟᱹ ᱠᱚᱜᱮ ᱩᱱᱟᱹᱜ ᱱᱟᱯᱟᱭ ᱥᱟᱹᱫᱷᱤᱱ ᱫᱚ ᱵᱟᱠᱚ ᱧᱟᱢᱮᱜ-ᱟ ᱟᱨ ᱦᱳᱭ, ᱟᱨ ᱚᱱᱟ ᱚᱱᱟ ᱢᱟ ᱟᱨ ᱚᱱᱟ ᱪᱷᱟᱲᱟ ᱫᱚ ᱩᱸ